ᱦᱮᱞᱳ ᱦᱮᱸ ᱡᱚᱦᱟᱸᱨ ᱜᱮ
ᱦᱮᱸ ᱡᱚᱦᱟᱸᱨ ᱜᱮ
ᱟᱨ ᱱᱟᱯᱟᱭ ᱵᱟᱲᱟ ᱜᱮᱭᱟᱢ ᱛᱚ
ᱦᱮᱸ ᱱᱟᱯᱟᱭ ᱵᱟᱲᱟ ᱜᱮ ᱟᱫᱚ ᱟᱯᱮᱜᱮ ᱪᱮᱫᱠᱟ ᱢᱮᱱᱟᱜ ᱯᱮᱭᱟ
ᱟᱞᱮ ᱦᱚᱸ ᱱᱤᱛᱚᱜ ᱫᱚ ᱱᱟᱯᱟᱭ ᱵᱟᱲᱟ ᱜᱮ ᱢᱮᱱᱟᱜ ᱞᱮᱭᱟ ᱟᱫᱚ ᱮᱸᱜ ᱚᱱᱠᱟ ᱱᱤᱛᱚᱜ ᱫᱚ ᱵᱷᱟᱜᱤ ᱜᱮᱭᱟᱞᱮ ᱮᱱ ᱠᱷᱟᱱ ᱟᱯᱮᱜᱮ ᱟᱨ ᱚᱲᱟᱜ ᱦᱚᱲ ᱠᱚ ᱪᱮᱫ ᱠᱟ ᱢᱮᱱᱟᱜ ᱠᱚᱣᱟ
ᱦᱚᱸ ᱟᱹᱰᱤ ᱱᱟᱯᱟᱭ ᱛᱮᱜᱮ ᱢᱮᱱᱟᱜ ᱠᱚ ᱜᱮᱭᱟ ᱟᱫᱚ ᱟᱯᱮᱜᱮ ᱟᱯᱮᱨᱮᱱ ᱚᱲᱟᱜ ᱦᱚᱲ ᱠᱚᱜᱮ ᱪᱮᱫᱠᱟ ᱢᱮᱱᱟᱜ ᱠᱚᱣᱟ
ᱟᱞᱮ ᱚᱲᱟᱜ ᱦᱚᱲ ᱠᱚᱦᱚ ᱱᱤᱛᱚᱜ ᱫᱚ ᱪᱟᱸᱫᱳ ᱵᱚᱸᱜᱟ ᱟᱥᱤᱨᱵᱟᱫᱽᱛᱮ ᱱᱟᱯ ᱱᱟᱯᱟᱭ ᱨᱮᱜᱮ ᱢᱮᱱᱟᱜ ᱞᱮᱭᱟ ᱚᱲᱟᱜ ᱦᱚᱲ ᱥᱟᱶᱛᱮ ᱤᱧ ᱦᱚᱸ
ᱟᱪᱷᱟ ᱟᱪᱷᱟ
ᱟᱪᱷ ᱟᱨ ᱡᱚᱢ ᱵᱟᱲᱟ ᱠᱚᱫᱚ ᱦᱩᱭ ᱟᱠᱟᱱᱟ
ᱡᱚᱢ ᱵᱟᱲᱟ ᱠᱚ ᱫᱚ ᱦᱳᱭ ᱟᱠᱟᱱᱟ
ᱟᱪᱷᱟ ᱛᱟᱦᱞᱮ ᱛᱮᱦᱮᱧ ᱫᱚ ᱪᱮᱫ ᱯᱮ ᱩᱛᱩ ᱞᱮᱫ ᱛᱟᱦᱮᱸᱫ ᱟ
ᱦᱮᱸ ᱡᱮᱞ ᱴᱩᱠᱩ
ᱚ ᱛᱮᱦᱮᱧ ᱫᱚ ᱡᱤᱞ ᱯᱮ ᱩᱛᱩ ᱞᱮᱫᱟ ᱛᱟᱦᱞᱮ ᱟᱹᱰᱤ ᱱᱟᱯ ᱱᱟᱯᱟᱭᱮᱢ ᱞᱟᱹᱭ ᱠᱮᱫᱟ ᱛᱮᱦᱮᱧ ᱫᱚ ᱡᱤᱞ ᱯᱮ ᱩᱛᱩ ᱠᱟᱫᱟ ᱪᱮᱫ ᱡᱤᱞ ᱯᱮ ᱩᱛᱩ ᱟᱠᱟᱫ ᱛᱮ
ᱦᱮᱸ ᱩᱱᱤ ᱤᱭᱟᱹ ᱥᱟᱫᱟ ᱥᱤ
ᱚ ᱟᱪᱪᱷᱟ ᱦᱮᱸ ᱟᱹᱰᱤ ᱱᱟᱯᱟᱭ ᱠᱟᱛᱷᱟ ᱟᱪᱷᱟ ᱮ ᱞᱟᱹᱭᱫᱟᱹᱧ ᱛᱮᱦᱮᱧ ᱫᱚ ᱛᱟᱦᱞᱮ ᱚᱱᱠᱟ ᱪᱮᱫ ᱤᱫᱤ ᱠᱟᱛᱮᱜ ᱞᱟᱝ ᱨᱚᱯᱚᱲ ᱞᱮᱱᱠᱷᱟᱱ ᱱᱟᱯᱟᱭᱚᱜᱼᱟ ᱡᱩᱫᱤ ᱟᱢᱟᱜ ᱩᱭᱦᱟᱹᱨ ᱦᱤᱡᱩᱜ
ᱦᱮᱸ ᱟᱫᱚ
ᱛᱮᱦᱮᱧ ᱫᱚ ᱵᱤᱥᱮᱥ ᱠᱟᱭ ᱛᱮ ᱢᱟᱱᱮ ᱢᱤᱫᱴᱮᱱ ᱴᱚᱯᱤᱠᱤᱧ ᱧᱟᱢ ᱟᱠᱟᱫ ᱛᱟᱞᱟᱝᱼᱟ ᱵᱟᱯᱞᱟ ᱟᱫᱚ ᱫᱚᱢᱮ ᱤ ᱠᱟᱛᱮ ᱠᱚ ᱵᱟᱯᱞᱟᱜ ᱠᱟᱱᱟ ᱧᱮᱞᱮᱫ ᱠᱚᱣᱟᱧ ᱡᱩᱣᱟᱹᱱ ᱠᱚᱲᱟ ᱠᱩᱲᱤ ᱠᱚ, ᱟ ᱵᱟᱯᱞᱟ ᱤᱫᱤ ᱠᱟᱛᱮ ᱜᱮ ᱟ ᱠᱟᱹᱴᱤᱡ ᱞᱟᱝ ᱜᱟᱞᱢᱟᱨᱟᱣ ᱞᱮᱠᱷᱟᱱ ᱵᱷᱟᱜᱤ ᱠᱚᱜᱼᱟ ᱡᱮ ᱵᱟᱯᱞᱟ ᱫᱚ ᱪᱮᱫ ᱠᱟᱱᱟ ᱪᱮᱫ ᱠᱷᱟᱹᱛᱤᱨ ᱛᱮᱠᱚ ᱵᱟᱯᱞᱟᱜᱼᱟ ᱦᱳᱭ ᱥᱮ
ᱟᱪᱪᱷᱟ ᱟᱪᱪᱷᱟ ᱮᱠᱫᱚᱢ ᱥᱟᱹᱨᱤ ᱠᱟᱛᱷᱟᱢ ᱞᱟᱹᱭ ᱟᱠᱟᱫᱟ ᱱᱚᱣᱟ ᱫᱚ ᱾ ᱡᱮ ᱱᱤᱛᱚᱜᱟᱜ ᱚᱠᱛᱚ ᱨᱮ ᱫᱚᱢᱮ ᱵᱟᱯᱞᱟ ᱦᱩᱭᱩᱜ ᱠᱟᱱᱟ ᱟᱨ ᱧᱮᱞᱚᱜ ᱠᱟᱱᱟ ᱡᱮ ᱟᱹᱰᱤ ᱟᱹᱰᱤ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱦᱚᱸ ᱾ ᱟᱹᱰᱤ ᱚᱞᱯᱚ ᱵᱚᱭᱚᱥ ᱨᱮᱜᱮ ᱠᱚ ᱵᱟᱯᱞᱟᱜ ᱠᱟᱱᱟ ᱾ ᱦᱮᱸᱥᱮ ᱵᱟᱝ ᱟᱫᱚ ᱚᱱᱟ ᱠᱚ ᱤᱫᱤ ᱠᱟᱛᱮ ᱠᱟᱹᱴᱤᱡ ᱞᱟᱝ ᱨᱚᱯᱚᱲᱚᱜᱼᱟ ᱡᱮ ᱵᱟᱯᱞᱟ ᱫᱚ ᱪᱮᱫ ᱠᱟᱱᱟ ᱦᱮᱸᱥᱮ ᱵᱟᱝ ᱵᱟᱯᱞᱟ ᱛᱤᱱᱟᱹᱜ ᱞᱮᱠᱟᱱᱟᱜ ᱟᱵᱚᱣᱟᱜ ᱥᱟᱱᱛᱟᱲ ᱥᱚᱢᱟᱡᱽ ᱨᱮ? ᱟᱪᱪᱷᱟ ᱮᱸ, ᱛᱟᱦᱞᱮ ᱟᱢᱮᱢ ᱞᱟᱹᱭ ᱫᱟᱲᱮᱭᱟᱜᱼᱟ ᱠᱤ ᱚᱱᱠᱟ ᱡᱮ ᱮ ᱵᱟᱯᱞᱟ ᱫᱚ ᱪᱮᱫ ᱠᱟᱱᱟ
ᱦᱮᱸ ᱵᱟᱯᱞᱟ ᱫᱚ ᱡᱮᱢᱚᱱ ᱡᱟᱦᱟᱸ ᱤᱭᱟᱹ ᱢᱮᱱᱟᱜ ᱛᱟᱵᱚᱱᱟ ᱡᱮ ᱢᱤᱫ ᱠᱚᱲᱟ ᱢᱤᱫ ᱠᱩᱲᱤ ᱚᱱᱮ ᱛᱤ ᱛᱤᱨᱤ ᱯᱩᱨᱩᱥ ᱞᱮᱠᱟ ᱛᱮ ᱡᱚᱲᱟ ᱡᱚᱲᱟᱣ ᱢᱤᱫ ᱞᱮᱠᱤᱱ ᱠᱷᱟᱱ ᱚᱱᱟ ᱫᱚ ᱵᱟᱯᱞᱟ ᱵᱟᱯᱞᱟ ᱵᱚᱱ ᱢᱮᱛᱟᱜᱼᱟ
ᱟᱪᱪᱷᱟ ᱮᱠᱫᱚᱢ ᱴᱷᱤᱠᱟᱜ ᱜᱮᱢ ᱞᱟᱹᱭ ᱟᱠᱟᱟᱜᱼᱟ ᱡᱚᱛᱷᱟᱛ ᱛᱮᱞᱟ ᱜᱮᱢ ᱮᱢ ᱠᱟᱜᱼᱟ ᱡᱮ ᱡᱩᱫᱤ ᱟᱵᱚᱣᱟᱜ ᱥᱟᱱᱛᱟᱲ ᱥᱚᱢᱟᱡᱽ ᱨᱮ ᱢᱤᱫᱴᱟᱝ ᱠᱚᱲᱟ ᱜᱤᱫᱽᱨᱟᱹ ᱟᱨ ᱠᱩᱲᱤ ᱜᱤᱫᱽᱨᱟᱹ ᱡᱩᱫᱤ ᱩᱱᱠᱤᱱ ᱛᱤᱨᱤ ᱯᱩᱨᱩᱥ ᱞᱮᱠᱟ ᱛᱮᱵᱚᱱ ᱡᱚᱲᱟᱣ ᱢᱤᱫ ᱠᱟᱠᱤᱱᱟ ᱦᱮᱸᱥᱮ ᱵᱟᱝ ᱛᱟᱦᱚᱞᱮ ᱚᱱᱟ ᱜᱮ ᱢᱟᱱᱮ ᱵᱟᱯᱞᱟ ᱵᱚᱱ ᱢᱮᱛᱟᱜ ᱠᱟᱱᱟ ᱵᱟᱵᱞᱟ ᱵᱟᱯᱞᱟ ᱵᱚᱱ ᱞᱟᱹᱭ ᱫᱟᱲᱮᱭᱟᱜᱼᱟ ᱟᱵᱚ ᱚᱱᱟ ᱟᱪᱪᱷᱟ
ᱛᱟ ᱯᱚᱨᱮ ᱟᱵᱚ ᱡᱟᱦᱟᱸᱭ ᱥᱟᱱᱛᱟᱲ ᱦᱚᱲ ᱠᱚ ᱠᱚᱣᱟᱜ ᱯᱟᱦᱤᱞ ᱫᱚ ᱮᱸᱻ ᱯᱟᱹᱦᱤᱞ ᱨᱮᱫᱚ ᱦᱮᱸ ᱦᱳᱭ ᱯᱟᱹᱦᱤᱞ ᱨᱮᱫᱚ ᱯᱩ ᱯᱩᱱ ᱦᱟᱹᱴᱤᱧ ᱛᱮ ᱦᱟᱹᱴᱤᱧ ᱟᱠᱟᱫᱟ ᱠᱚ ᱡᱟᱦᱟᱸ ᱱᱚᱣᱟ ᱵᱟᱯᱞᱟ
ᱟᱪᱪᱷᱟ ᱦᱮᱸ ᱦᱮᱸ ᱚᱱᱟ ᱠᱚ ᱛᱟᱞᱦᱮᱢ ᱞᱟᱹᱭ ᱥᱚᱫᱚᱨ ᱞᱮᱠᱷᱟᱱ ᱱᱟᱯᱟᱭ ᱠᱚᱜᱼᱟ ᱡᱟᱦᱟᱸᱟᱢ ᱞᱟᱹᱭ ᱯᱩᱱ ᱦᱟᱹᱴᱤᱧ ᱛᱟᱵᱚ ᱦᱟᱹᱴᱤᱧ ᱛᱟᱦᱮᱸ ᱠᱟᱱ ᱛᱟᱵᱚᱱᱟ
ᱦᱳᱭ ᱦᱳᱭ ᱟᱫᱚ ᱚᱱᱟ ᱫᱚ ᱢᱤᱫᱴᱟᱝ ᱫᱚ ᱦᱩᱭᱩᱜ ᱠᱟᱱᱟ ᱫᱩᱣᱟᱹᱨ ᱵᱟᱯᱞᱟ ᱟᱪᱪᱷᱟ ᱟᱨ ᱢᱤᱫᱴᱟᱝ ᱦᱳᱭ ᱟᱨ ᱢᱤᱫᱴᱟᱝ ᱫᱚ ᱦᱩᱭᱩᱜ ᱠᱟᱱᱟ ᱴᱩᱝᱠᱤ ᱵᱟᱯᱞᱟ ᱮᱸ ᱟᱨ ᱢᱤᱫᱴᱟᱝ ᱫᱚ ᱦᱩᱭᱩᱜ ᱦᱳᱭ ᱦᱳᱭ ᱴᱩᱝᱠᱤ ᱫᱤᱯᱤᱞ ᱵᱟᱯᱞᱟ ᱵᱟᱯᱞᱟ ᱟᱨ ᱢᱤᱫᱴᱟᱝ ᱫᱚ ᱦᱩᱭᱩᱜ ᱠᱟᱱᱟ ᱚᱨ ᱤᱛᱩᱫ ᱵᱟᱯᱞᱟ ᱦᱳᱭ ᱟᱨ ᱡᱟᱦᱟᱸ ᱯᱩᱱ ᱟᱱᱟᱜ ᱫᱚ ᱠᱚᱸᱰᱮᱞ ᱧᱟᱯᱟᱢ ᱵᱟᱯᱞᱟ ᱟᱫᱚ ᱢᱟᱱᱮ ᱯᱟᱹᱦᱤᱞ ᱡᱟᱦᱟᱸ ᱫᱚ ᱛᱟᱦᱮᱸ ᱠᱟᱱᱟ ᱛᱟᱯᱚᱨᱮ ᱛᱟᱭᱚᱢ ᱛᱟᱭᱚᱢ ᱛᱟᱭᱚᱢ ᱛᱮ ᱩᱱᱠᱩ ᱠᱚᱫᱚ ᱟᱨᱦᱚᱸ ᱯᱮ ᱞᱮᱠᱟᱱᱟᱜ ᱦᱟᱹᱴᱤᱧ ᱮᱸᱻ ᱢᱟᱱᱮ ᱵᱟᱯᱞᱟ ᱠᱚ ᱤᱭᱟᱹ ᱠᱮᱜᱼᱟ ᱟᱫᱚ ᱦᱳᱭ ᱦᱳᱭ ᱟᱫᱚ ᱚᱱᱟ ᱚᱱᱟ ᱵᱟᱯᱞᱟ ᱠᱚᱫᱚ ᱚᱱᱟ ᱵᱟᱯᱞᱟ ᱠᱚᱫᱚ ᱦᱩᱭᱩᱜ ᱠᱟᱱᱟ ᱮ ᱜᱷᱟᱹᱨᱫᱤ ᱡᱟᱶᱟᱭ ᱵᱟᱯᱞᱟ ᱦᱚᱭ ᱥᱮ ᱟ ᱟᱨ ᱢᱤᱫ ᱢᱤᱫ ᱴᱟᱝ ᱫᱚ ᱦᱳᱭᱳᱜᱠᱟᱱᱟ ᱮ ᱥᱟᱸᱜᱷᱟ ᱵᱟᱯᱞᱟ
ᱟᱪᱪᱷᱟ ᱦᱮᱸ
ᱢᱤᱫ ᱴᱟᱱᱟᱜ ᱫᱚ ᱦᱩᱭᱩᱜ ᱠᱟᱱᱟ ᱠᱤᱨᱤᱧ ᱠᱤᱨᱤᱧ ᱠᱤᱨᱤᱧ ᱡᱟᱶᱟᱭ ᱵᱟᱯᱞᱟ ᱦᱳᱭ ᱦᱳᱭ ᱟᱫᱚ ᱚᱱᱟ ᱜᱤᱧ ᱠᱩᱞᱤ ᱮᱫ ᱢᱮᱭᱟ ᱡᱩᱫᱤ ᱟᱢ ᱱᱚᱣᱟ ᱵᱤᱥᱮᱥ ᱠᱟᱹᱴᱤᱡ ᱮᱢ ᱵᱟᱲᱟᱭ ᱠᱷᱟᱱ ᱫᱚ ᱦᱳᱭ ᱠᱮᱭᱟᱢ ᱦᱮᱞᱳ
ᱦᱮᱸ ᱦᱮᱸ
ᱟᱸᱡᱚᱢᱚᱜ ᱠᱟᱱᱟ
ᱦᱮᱸ ᱮᱜ ᱤᱧ ᱫᱚ ᱚᱱᱠᱟ ᱫᱚᱢᱮ ᱡᱟᱹᱥᱛᱤ ᱫᱚ ᱵᱟᱹᱧ ᱵᱟᱲᱟᱭᱟ ᱚᱱᱠᱟ ᱢᱤᱫ ᱵᱟᱨᱤᱧ ᱞᱟᱹᱭ ᱫᱟᱲᱮᱭᱟᱜᱼᱟ ᱡᱮᱢᱚᱱ ᱟᱵᱚᱣᱟᱜ ᱱᱚᱣᱟ ᱡᱟᱦᱟᱸ ᱵᱟᱯᱞᱟ ᱨᱮᱱᱟᱜ ᱦᱟᱹᱴᱤᱧ ᱠᱚᱢ ᱞᱟᱹᱭ ᱠᱮᱫᱟ ᱟᱫᱚ ᱚᱱᱠᱟ ᱫᱚ ᱚᱨ ᱤᱠᱩᱫ ᱵᱟᱯᱞᱟ ᱤᱫᱤ ᱦᱟᱛᱤᱧ ᱞᱟᱹᱭᱟ ᱢᱤᱫ ᱵᱟᱨ ᱠᱟᱛᱷᱟ ᱛᱟᱦᱚᱞᱮ
ᱟᱪᱪᱷᱟ ᱟᱪᱪᱷᱟ ᱢᱟ
ᱦᱮᱸ ᱚᱨ ᱤᱛᱩᱫ ᱵᱟᱯᱞᱟ ᱫᱚ ᱦᱩᱭᱩᱜ ᱠᱟᱱᱟ ᱞᱟᱹᱭᱟ ᱠᱚ ᱡᱮ ᱮ ᱡᱚᱫᱤ ᱱᱚᱝᱠᱟ ᱦᱩᱭᱩᱜᱼᱟ ᱡᱮ ᱡᱟᱦᱟᱸ ᱚᱨ ᱤᱛᱩᱛ ᱵᱟᱯᱞᱟ ᱫᱚ ᱦᱩᱭᱩᱜ ᱠᱟᱱᱟ ᱡᱟᱦᱟᱸ ᱯᱟᱹᱦᱤᱞ ᱛᱟᱦᱮᱸ ᱠᱟᱱᱟ ᱡᱮ ᱡᱳᱨ ᱩᱚᱨ ᱡᱟᱹᱥᱛᱤ ᱠᱟᱛᱮᱫ ᱡᱟᱦᱟᱸ ᱵᱟᱯᱞᱟ ᱠᱚ ᱦᱩᱭᱩᱜ ᱠᱟᱱ ᱛᱟᱦᱮᱸᱫ ᱡᱩᱫᱤ ᱚᱱᱠᱟ ᱯᱟᱹᱦᱤᱞ ᱛᱚ ᱚᱱᱠᱟ ᱠᱚᱢ ᱠᱚᱢ ᱵᱚᱭᱮᱥ ᱨᱮᱜᱮ ᱠᱚ ᱵᱟᱯᱞᱟᱜ ᱠᱟᱱ ᱛᱟᱦᱮᱸᱫᱚᱜᱼᱟ ᱚᱱᱠᱟ ᱜᱚᱲᱚᱢ ᱵᱩᱲᱦᱤ ᱜᱚᱲᱚᱢ ᱦᱟᱲᱟᱢ ᱛᱟᱠᱚ ᱠᱚ ᱞᱟᱹᱭ ᱜᱮᱭᱟ ᱟᱫᱚ ᱛᱟᱦᱚ ᱞᱮ ᱠᱷᱟᱱ ᱡᱟᱦᱟ ᱱᱟᱜ ᱡᱩᱫᱤ ᱡᱩᱫᱤ ᱚᱱᱠᱟ ᱡᱟᱦᱟᱸᱨᱮ ᱯᱚᱨᱚᱵᱽ ᱠᱚ ᱦᱩᱭᱩᱜ ᱠᱟᱱᱟ ᱯᱟᱛᱟ ᱠᱚ ᱦᱩᱭᱩᱜ ᱠᱟᱱᱟ ᱡᱚᱫᱤ ᱚᱱᱰᱮ ᱚᱱᱠᱟ ᱮᱸᱜ ᱥᱟᱢᱟᱝ ᱫᱟᱯᱨᱟᱢ ᱠᱚ ᱧᱮᱯᱮᱞᱮᱱᱟ ᱛᱟᱨ ᱯᱚᱨᱮ ᱡᱩᱫᱤ ᱚᱱᱠᱟ ᱠᱩᱥᱤ ᱨᱟᱹᱡᱤ ᱦᱩᱭᱩᱜ ᱛᱟᱠᱚᱣᱟ
ᱛᱟᱦᱚᱞᱮ ᱚᱸᱰᱮᱜᱮ ᱚᱱᱠᱟ ᱮᱜ ᱫᱷᱩᱲᱤ ᱥᱤᱸᱫᱩᱨ ᱛᱮ ᱤᱛᱩᱫ ᱠᱟᱛᱮ ᱟᱫᱚ ᱚᱲᱟᱜ ᱛᱮ ᱩᱱᱤ ᱫᱚ ᱟᱹᱜᱩᱭᱮ ᱭᱟᱭ᱾ ᱚᱱᱠᱟ ᱱᱟᱜ ᱢᱤᱫᱴ ᱮᱱ ᱦᱩᱭᱩᱜ ᱛᱟᱦᱮᱸᱱᱟ ᱟᱫᱚ ᱚᱱᱟ ᱫᱚ ᱦᱩᱭᱩᱜ ᱠᱟᱱᱟ ᱚᱱᱟ ᱜᱮ ᱚᱨ ᱤᱛᱩᱫ ᱵᱟᱯᱞᱟ ᱫᱚ ᱠᱩ ᱞᱤᱭᱟ
ᱢᱟ ᱟᱹᱰᱤ ᱡᱚᱛᱷᱟᱛ ᱠᱟᱛᱷᱟ ᱜᱮᱢ ᱞᱮᱭ ᱠᱮᱜ-ᱟ ᱦᱮᱸ ᱚᱱᱟ ᱢᱟ ᱚᱱ ᱠᱟᱜᱮ ᱚᱨ ᱤᱛᱩᱫ ᱵᱟᱯᱞᱟ ᱫᱚ ᱚᱱᱠᱟ ᱚᱱᱮ ᱡᱳᱨ ᱵᱚᱥᱛᱤ ᱡᱟᱦᱟᱸ
ᱦᱳᱭ ᱮᱠᱫᱚᱢ
ᱦᱳᱭ ᱡᱳᱨᱡᱵᱚᱥᱛᱤ ᱠᱟᱛᱮᱫ ᱡᱮᱢᱚᱱ ᱢᱤᱫ ᱦᱚᱲᱟᱜ ᱠᱩᱥᱤ ᱠᱩᱥᱟᱹᱞ ᱢᱮᱱᱟᱜ ᱛᱟᱭᱟ ᱟᱨ ᱢᱤᱫ ᱦᱚᱲᱟᱜ ᱫᱚ ᱠᱩᱥᱤ ᱠᱩᱥᱟᱹᱞ ᱵᱟᱹᱪᱩᱜ ᱛᱟᱭᱟ ᱛᱟᱭᱟ ᱟᱫᱚ ᱱᱚᱝᱠᱟ ᱠᱟᱛᱮ
ᱻ
ᱤᱭᱟᱹ ᱚᱱᱠᱟ ᱧᱮᱞᱚᱜ ᱠᱟᱱ ᱛᱟᱦᱮᱸᱫᱼᱟ ᱟᱫᱚ ᱱᱚᱣᱟ ᱫᱚ ᱟᱵᱚ ᱥᱟᱱᱛᱟᱲ ᱥᱚᱢᱟᱡᱽ ᱨᱮ ᱱᱚᱣᱟ ᱫᱚ ᱟᱹᱰᱤ ᱵᱟᱹᱲᱤᱡ ᱰᱟᱦᱟᱜ ᱵᱟᱹᱲᱤᱡ ᱤᱭᱟᱹ ᱛᱮᱠᱚ ᱧᱮᱞ ᱠᱮᱫ ᱛᱮ ᱟᱫᱚ ᱱᱚᱣᱟ ᱫᱚᱠᱚ ᱱᱮᱛᱟᱨ ᱫᱚ ᱟᱫᱚ ᱠᱚ ᱮ ᱤᱭᱟᱹ ᱠᱟᱜᱼᱟ ᱠᱚ ᱦᱳᱭ ᱞᱟᱹᱭ ᱫᱟᱠᱚ ᱱᱚᱣᱟ ᱠᱚᱫᱚ ᱵᱟᱝ ᱴᱷᱤᱠ ᱛᱟᱵᱚᱱᱟ ᱱᱤᱛᱚᱜ ᱫᱚ ᱱᱚᱣᱟ ᱠᱚᱫᱚ ᱱᱚᱣᱟᱴᱟᱜ ᱵᱟᱯᱞᱟ ᱫᱚ ᱠᱟᱹᱴᱤᱡ ᱟᱹᱰᱤ ᱵᱟᱹᱲᱤᱡ ᱰᱟᱦᱟᱨ ᱧᱮᱞᱚᱜ
ᱦᱳᱭ ᱦᱮᱸ ᱟᱫᱚ ᱚᱱᱟᱛᱮ ᱱᱚᱣᱟ ᱫᱚ ᱱᱮᱛᱟᱨ ᱫᱚ ᱚᱱᱟ ᱚᱱᱟᱴᱟᱜ ᱵᱟᱯᱞᱟ ᱛ ᱟᱫᱚ ᱚᱱᱠᱟ ᱱᱮᱛᱟᱜ ᱫᱚ ᱵᱟᱝ ᱦᱳᱭ ᱠᱟᱱᱟ ᱚᱱᱟᱫᱚ ᱢᱟᱱᱮ ᱪᱟᱵᱟ ᱞᱮ ᱞᱮᱠᱟ ᱜᱮ᱾
ᱠᱟᱫᱟᱵᱚᱱ ᱚᱱᱟ ᱵᱟᱯᱞᱟ ᱫᱚ
ᱟᱪᱪᱷᱟ ᱦᱮᱸ ᱛᱟᱦᱚᱞᱮ ᱤᱧ ᱢᱤᱫᱴᱟᱝ ᱤᱧ ᱠᱩᱞᱤᱭᱮᱫ ᱢᱮᱭᱟ ᱡᱮ ᱱᱚᱜᱚᱭ ᱵᱟᱯᱞᱟ ᱤᱫᱤ ᱠᱟᱛᱮ ᱞᱟᱝ ᱨᱚᱯᱚᱲᱚᱜ ᱠᱟᱱᱟ ᱠᱟᱱᱟ ᱛᱟᱞᱦᱮ ᱵᱟᱯᱞᱟ ᱨᱮᱢᱟ ᱟᱹᱰᱤ ᱞᱮᱠᱟᱱᱟᱜ ᱱᱤᱭᱚᱢ ᱠᱚᱜᱮ ᱢᱮᱱᱟᱜᱼᱟ ᱛᱟᱞᱦᱮ ᱱᱚᱜ ᱚᱭ ᱟᱸᱡᱚᱢ ᱠᱟᱜ ᱟᱢ ᱡᱮ ᱢᱤᱦᱩ ᱮᱴᱟᱜ ᱥᱮ ᱵᱟᱨᱮ ᱤᱛᱟᱹᱜ ᱡᱮᱴᱟᱜ ᱱᱚᱣᱟ ᱫᱚ ᱚᱠᱟᱞ ᱞᱮᱠᱟ ᱮᱸᱜ ᱠᱟᱛᱮ ᱠᱚ ᱮᱯᱮᱢ ᱪᱟᱯᱟᱞᱚᱜᱼᱟ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜᱼᱟ ᱚᱱᱠᱟᱢ ᱵᱟᱲᱟᱭᱟ?
ᱟᱪᱪᱷᱟ ᱟᱪᱪᱷᱟ ᱢᱤᱦᱩ ᱪᱮᱫᱟᱜ ᱥᱮ ᱵᱟᱨᱮᱛᱮ ᱤᱭᱟᱹ ᱢᱟᱱᱮ ᱚᱱᱟ ᱡᱟᱦᱟᱸ ᱦᱳᱭ ᱵᱟᱨᱮᱛ ᱟᱫᱚ ᱱᱚᱣᱟ ᱫᱚ ᱵᱤᱥᱮᱥ ᱠᱟᱨᱛᱮ ᱮ
ᱻ
ᱱᱚᱣᱟ ᱫᱚ ᱢᱟᱱᱮ ᱚᱱᱠᱟ ᱵᱟᱲᱟᱭ ᱵᱟᱹᱪᱩᱜᱼᱟ ᱟᱫᱚ ᱡᱩᱫᱤᱢ ᱵᱟᱲᱟᱭᱟ
ᱟᱪᱪᱷᱟ ᱦᱮᱸ ᱤᱧ ᱢᱤᱫ ᱵᱟᱨ ᱠᱟᱛᱷᱟ ᱛᱤᱧ ᱞᱟᱹᱭᱟ ᱱᱚᱣᱟ ᱢᱤᱦᱩ ᱪᱮᱴᱟᱜ ᱥᱮ ᱵᱟᱨᱮ ᱤᱛᱟᱹ ᱫᱚ ᱦᱩᱭᱩᱜ ᱠᱟᱱᱟ ᱵᱟᱨᱮ ᱤᱛᱟᱹᱜ ᱥᱮ ᱢᱤᱦᱩ ᱫᱚ ᱩᱱᱤ ᱡᱟᱶᱟᱭ ᱚᱲᱟᱜ ᱨᱮ ᱦᱮᱸᱥᱮ ᱩᱱᱤ ᱡᱟᱦᱟᱸᱭ ᱵᱟᱹᱦᱩ ᱠᱩᱲᱤ ᱢᱟᱱᱮ ᱡᱟᱦᱟᱸᱭ ᱵᱟᱹᱦᱩ ᱠᱩᱲᱤ ᱩᱱᱤ ᱮ ᱵᱚᱜᱚᱛ ᱛᱮᱫ ᱦᱮᱸ ᱥᱮ ᱡᱟᱦᱟᱸᱭ ᱵᱟᱨ ᱛ ᱦᱮᱡ ᱠᱟᱛᱮᱜ ᱚᱱᱟ ᱫᱚᱭ ᱤᱫᱤᱭᱮᱭᱟ᱾
ᱦᱮᱸ
ᱦᱳᱭ ᱟᱫᱚ ᱩᱱᱤ ᱢᱟᱱᱮ ᱱᱚᱝᱠᱟ ᱠᱚ ᱞᱟᱹᱭᱟ ᱡᱮ ᱢᱤᱦᱩ ᱡᱩᱫᱤ ᱡᱩᱫᱤ ᱩᱱᱤ ᱵᱟᱭ ᱥᱮᱴᱟᱜ ᱞᱮᱠᱷᱟᱱ ᱩᱱᱤ ᱫᱚ ᱢᱤᱥᱨᱟᱛ ᱚᱲᱟᱜ ᱨᱮ ᱚᱱᱠᱟ ᱫᱟᱜ ᱜᱮ ᱢᱟᱱᱮ ᱵᱟᱭ ᱧᱩ ᱫᱟᱲᱮᱭᱟᱜ ᱫᱟᱲᱮᱭᱟᱜᱼᱟ ᱱᱚᱝᱠᱟᱱᱟᱜ
ᱟᱪᱪᱷᱟ ᱟᱪᱪᱷᱟ ᱟᱪᱪᱷᱟ ᱦᱳᱭ ᱟᱪ ᱦᱮᱸ ᱟᱹᱰᱤ ᱫᱟᱢᱟᱱ ᱠᱟᱛᱷᱟ
ᱚᱱᱮ ᱜᱚᱱᱚᱝ ᱢᱤᱦᱩ ᱡᱟᱦᱟᱸ ᱫᱚ ᱚᱱᱮ ᱜᱚᱱᱚᱝ ᱢᱤᱦᱩ ᱵᱚᱱ ᱞᱟᱹᱭ ᱜᱮᱭᱟ
ᱦᱮᱸ ᱟᱪᱪᱷᱟ ᱟᱪᱪᱷᱟ ᱦᱮᱸ ᱱᱚᱣᱟ ᱫᱚ ᱵᱟᱲᱟᱭ ᱵᱟᱝ ᱛᱟᱦᱮᱸ ᱠᱟᱱ ᱛᱤᱧᱟᱹ ᱟᱢ ᱴᱷᱮᱱ ᱜᱤᱧ ᱵᱟᱲᱟᱭ ᱠᱮᱫ ᱛᱮ ᱟᱹᱰᱤ ᱱᱟᱯᱟᱭ ᱱᱟᱯᱟᱭ ᱜᱤᱧ ᱟᱹᱭᱠᱟᱹᱣ ᱠᱮᱫᱼᱟ ᱟᱨᱚ ᱡᱩᱫᱤ ᱚᱱᱠᱟᱱᱟᱜ ᱵᱟᱲᱟᱭ ᱢᱮᱱᱟᱜ ᱠᱷᱟᱱ ᱫᱚ
ᱟᱨᱮᱡ ᱜᱟᱵᱟᱣ ᱜᱚᱫᱮᱭᱟ ᱢᱟᱱᱮ ᱥᱟᱥᱟᱝ ᱫᱟᱜ ᱛᱮᱠᱚ
ᱻ ᱟᱪᱪᱷᱟ ᱟᱪᱪᱷᱟ
ᱤᱫᱤ ᱠᱟᱛᱮ ᱫᱚ ᱦᱮᱞᱳ ᱦᱮᱞᱳ